ᱦᱮᱞᱳ
ᱦᱮᱸ ᱜᱚᱢᱠᱮ ᱵᱟᱝ ᱟᱸᱚᱢᱚᱜ ᱠᱟᱱᱟ ᱟᱲᱟᱝ
ᱦᱮᱸ ᱢᱚᱡᱽ ᱵᱟᱲᱟᱜᱮ ᱟᱢᱜᱮ ᱪᱮᱫ ᱞᱮᱠᱟ ᱚᱱᱛᱮ ᱜᱮ
ᱦᱮᱸ ᱤᱧ ᱦᱚᱸ ᱢᱚᱸᱡᱽ ᱵᱟᱲᱟ ᱜᱤ ᱱᱤᱛ ᱫᱷᱟᱹᱵᱤᱡ ᱫᱚ,
ᱦᱮᱸ ᱛᱚ ᱪᱮᱫ ᱠᱚ ᱪᱮᱠᱟ ᱵᱟᱲᱟ ᱦᱩᱭᱩᱜ ᱠᱟᱱᱟ ᱛᱟᱦᱚᱞᱮ?
ᱪᱮᱫ ᱦᱚ ᱵᱟᱝ ᱱᱚᱜ-ᱚᱭ ᱱᱤᱛ ᱜᱮ ᱫᱟᱠᱟ ᱡᱚᱢ ᱵᱟᱲᱟ ᱠᱟᱛᱮ ᱜᱤᱛᱤᱡ ᱡᱤᱨᱟᱹᱣ ᱦᱩᱭ ᱠᱟᱱᱟ, ᱟᱢᱜᱮ ᱞᱟᱹᱭᱢᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱦᱮᱸ ᱱᱚᱛᱮ ᱦᱚᱸ ᱤᱧᱦᱚ ᱫᱟᱠᱟ ᱠᱚ ᱡᱚᱢ ᱵᱟᱲᱟ ᱱᱤᱛ ᱜᱮ ᱦᱩᱭᱱᱟ ᱟᱨ ᱫᱟᱠᱟ ᱡᱚᱢ ᱵᱟᱲᱟ ᱠᱟᱛᱮᱫ ᱤᱧ ᱫᱚ ᱦᱟᱯᱮ ᱛᱷᱚᱲᱟ ᱜᱟᱱ ᱮᱯᱞᱤᱠᱮᱥᱚᱱ ᱧᱮᱞ ᱞᱟᱜᱟ ᱞᱤᱜᱤ,
ᱫᱟᱜ ᱡᱟᱹᱲᱤ ᱠᱚ ᱪᱮᱫ ᱞᱮᱠᱟ ᱟᱯᱮ ᱥᱮᱜ?
ᱫᱟᱜ ᱡᱟᱹᱲᱤ ᱠᱚ ᱴᱷᱤᱠ ᱜᱤ ᱛᱮᱦᱤᱧ ᱫᱚ ᱫᱟᱜ ᱫᱚᱭ ᱫᱟᱜ ᱵᱟᱲᱟ ᱠᱮᱫ ᱜᱮᱭᱟ ᱦᱟᱞᱠᱟ ᱯᱷᱩᱞᱠᱟ, ᱟᱨ ᱠᱟᱡᱟᱠ ᱜᱚᱨᱚᱢ ᱵᱩᱡᱷᱟᱹᱜ ᱠᱟᱱ ᱛᱟᱦᱮᱱᱟ ᱫᱤᱱ ᱵᱮᱲᱟ ᱢᱟ, ᱟᱨ ᱥᱤᱛᱩᱝ ᱦᱚᱸ ᱴᱷᱤᱠ ᱜᱮ ᱥᱤᱛᱩᱝ ᱮᱫ, ᱚᱱᱟ ᱢᱤᱫ ᱜᱷᱟᱹᱲᱤᱡ ᱛᱮ ᱥᱤᱛᱩᱝ ᱜᱚᱞ ᱮᱫᱟ ᱟᱨ ᱢᱤᱫ ᱜᱷᱟᱹᱲᱤᱡ ᱛᱮ ᱫᱟᱜ ᱞᱮᱠᱟᱭ ᱢᱳᱥᱩᱢᱮ ᱵᱮᱱᱟᱣ ᱜᱚᱞ ᱫᱟ ᱚᱱᱛᱮ ᱟᱯᱮ ᱥᱮᱫ ᱪᱮᱫ ᱞᱮᱠᱟ?
ᱟᱞᱮ ᱥᱮᱫ ᱦᱚᱸ ᱚᱱᱠᱟ ᱜᱮ ᱮᱸ ᱥᱤᱛᱩᱝ ᱦᱚᱸᱭ ᱥᱤᱛᱩᱝ ᱫᱟ ᱟᱨ ᱮ ᱫᱟᱜ ᱫᱟ, ᱟᱨ ᱛᱮᱦᱤᱧ ᱫᱚ ᱦᱟᱸᱜ ᱟᱹᱰᱤ ᱡᱟᱹᱥᱛᱤ ᱨᱤᱢᱤᱞ ᱠᱟᱫᱟ, ᱟᱨ ᱫᱟᱜ ᱫᱚ ᱦᱟᱜ ᱟᱹᱰᱤ ᱨᱟᱸᱜᱟᱣ ᱫᱚ ᱵᱟᱝ ᱧᱩᱨᱩ ᱞᱮᱱᱟ ᱢᱮᱱ ᱠᱮᱭᱟᱢ ᱟᱨ ᱟᱯᱮ ᱥᱮᱫ ᱛᱮᱦᱤᱧ ᱪᱮᱫ ᱞᱮᱠᱟ ᱫᱟᱜ ᱞᱮᱫᱟ ᱛᱮᱦᱤᱧ ᱟᱜ ᱢᱳᱥᱩᱢ ᱪᱮᱫ ᱞᱮᱠᱟ ᱛᱟᱦᱮᱸ ᱠᱟᱱᱟ?
ᱢᱳᱥᱚᱢ ᱫᱚ ᱟᱹᱰᱤ ᱢᱚᱸᱡᱽ ᱛᱟᱦᱮᱸ ᱠᱟᱱᱟ, ᱟᱢ ᱢᱮᱱ ᱠᱷᱟᱱ ᱛᱷᱚᱲᱟ ᱜᱟᱱ ᱜᱚᱨᱚᱢ ᱢᱟᱪᱷᱟ ᱛᱟᱦᱮᱸ ᱠᱟᱱᱟ ᱥᱤᱛᱩᱝ ᱧᱚᱜ ᱮ ᱠᱟᱱ ᱛᱟᱦᱮᱱᱟ ᱚᱱᱟᱛᱮ ᱢᱮᱱ ᱠᱷᱟᱱ ᱟᱹᱭᱩᱵ ᱵᱮᱞᱟ ᱦᱩᱭᱩᱜ ᱦᱩᱭᱩᱜ ᱛᱮᱫᱚ ᱢᱟᱱᱮ ᱯᱩᱨᱟᱹ ᱢᱚᱥᱚᱢ ᱮᱠᱫᱚᱢᱮ ᱴᱷᱟᱱᱰᱟ ᱴᱷᱟᱱᱰᱟ ᱜᱚᱞ ᱠᱟᱫᱟᱭ,
ᱚᱱᱠᱟ ᱠᱟᱱ ᱜᱮᱭᱟ ᱟᱨ ᱱᱚᱛᱮ ᱫᱚ ᱦᱟᱸᱜ ᱟᱹᱭᱩᱵ ᱦᱮᱸ,
ᱦᱮᱸ ᱡᱟᱦᱟᱸ ᱥᱮᱫ ᱫᱟᱬᱟ ᱵᱟᱲᱟᱭ ᱦᱚᱸ ᱵᱚᱞᱮ ᱛᱮᱦᱤᱧ ᱫᱚ ᱡᱩᱛ ᱠᱚᱜ ᱜᱮᱭᱟ ᱵᱚᱞᱮ ᱡᱮ ᱪᱟᱞᱟᱜ ᱛᱮ ᱯᱮᱲᱟᱜ ᱠᱟᱱᱟ ᱛᱮ ᱢᱟᱱᱮ ᱚᱱᱠᱟ ᱢᱟᱱᱮ ᱢᱚᱥᱟᱢ ᱟᱹᱰᱤ ᱢᱚᱸᱡᱽ ᱛᱟᱦᱮᱸ ᱠᱟᱱᱟ
ᱦᱩᱸ ᱦᱩᱸ ᱟᱨ ᱟᱞᱮ ᱥᱮᱫ ᱫᱚ ᱦᱚᱸᱜ ᱟᱹᱭᱩᱵ ᱵᱮᱞᱟ ᱫᱚ ᱫᱟᱜ ᱧᱚᱜ ᱠᱟᱫᱟ ᱛᱷᱚᱲᱟ ᱛᱷᱚᱲᱟ ᱢᱮᱱ ᱠᱮᱭᱟᱢ ᱱᱟᱥᱮ ᱱᱟᱥᱮ ᱫᱟᱜ ᱠᱮᱫᱟ ᱦᱮᱸ ᱠᱷᱟᱹᱞᱤ ᱚᱛ ᱦᱚᱸ ᱵᱟᱝ ᱞᱚᱦᱚᱫ ᱞᱮᱱᱟ ᱢᱚᱡᱽ ᱛᱮ ᱫᱚ ᱠᱷᱟᱹᱞᱤ ᱡᱷᱟᱯᱟᱠ ᱡᱷᱟᱹᱯᱤᱠ ᱧᱩᱨᱩ ᱵᱟᱲᱟᱭᱮᱱᱟ ᱟᱨ ᱮ ᱪᱟᱵᱟ ᱠᱮᱫᱟ ᱟᱫᱚ
ᱥᱤᱡᱮᱱ ᱟᱯᱮ ᱥᱮᱫ ᱛᱚᱵᱮ ᱠᱚᱲᱟ ᱠᱚ ᱪᱮᱫ ᱠᱚ ᱠᱚ ᱠᱩ ᱪᱤᱠᱟᱹ ᱵᱟᱲᱟᱭᱮᱫᱟ ᱢᱟᱱᱮ ᱡᱟᱦᱟᱱᱟᱜ ᱮᱠᱴᱤᱵᱷᱤᱴᱤ ᱡᱟᱦᱟᱱᱟᱜ ᱯᱷᱩᱴᱵᱚᱞ ᱠᱚ ᱥᱮ ᱠᱤᱨᱠᱮᱴ ᱠᱩ ᱚᱸ ᱢᱚᱱᱮ ᱛᱮᱦᱮᱱᱟ ᱥᱚᱵᱟ ᱜᱟᱛᱮ ᱵᱟᱲᱟᱜ ᱛᱟᱦᱮᱱ ᱜᱮᱭᱟ ᱠᱚ ᱥᱮ ᱵᱟᱝ ᱥᱮ ᱦᱩᱭ ᱠᱷᱮᱞᱟ ᱠᱚ ᱦᱩᱭ ᱵᱟᱲᱟᱜ ᱛᱟᱦᱮᱱᱟ ᱥᱮᱫ ᱵᱟᱝ ᱟᱯᱮ ᱥᱮᱫ?
ᱡᱟᱦᱟᱱᱟᱜ ᱚᱱᱠᱟᱱ ᱮᱠᱴᱤᱵᱷᱤᱴᱤ ᱠᱚᱫᱚ ᱦᱟᱸᱜ ᱵᱟᱠᱚ ᱪᱮᱠᱟᱹ ᱵᱟᱲᱟᱭᱟ ᱠᱚᱲᱟ ᱠᱚᱫᱚ ᱠᱷᱟᱹᱞᱤ ᱢᱮᱱ ᱠᱮᱭᱟᱢ ᱚᱱᱟ ᱱᱮᱛᱟᱨ ᱫᱚ ᱦᱩᱲᱩ ᱟᱯᱷᱚᱨ ᱠᱚ ᱦᱩᱭᱩᱜ ᱠᱟᱱᱟ ᱛᱚ ᱟᱫᱚ ᱥᱤᱭᱳᱜ ᱠᱚᱜᱮ ᱦᱟᱸᱜ ᱠᱚ ᱪᱮᱠᱟᱹ ᱵᱟᱲᱟᱭᱮᱫᱟ ᱟᱨ ᱠᱚ ᱠᱷᱮᱛ ᱠᱚᱜᱮ ᱦᱟᱸᱜ ᱠᱩ ᱥᱤ ᱵᱟᱲᱟᱭᱫᱟ ᱟᱨ ᱟᱭᱢᱟ ᱞᱮᱠᱟᱱ ᱠᱟᱹᱢᱤ ᱠᱚᱲᱟ ᱦᱚᱲᱟᱜ ᱠᱚᱫᱚ ᱟᱹᱣᱨᱤ ᱡᱟᱹᱥ ᱡᱟᱞᱟᱢ ᱠᱚ ᱛᱟᱠᱚ ᱦᱟᱱᱛᱮ ᱱᱟᱛᱮ ᱠᱚ ᱫᱟᱬᱟ ᱵᱟᱲᱟᱭ ᱜᱮᱭᱟ ᱟᱫᱚ ᱟᱯᱮᱥᱮᱫ ᱜᱮ ᱪᱮᱫ ᱠᱚ ᱪᱮᱠᱟ ᱵᱟᱲᱟᱭᱫᱟ ᱠᱚᱲᱟ ᱠᱚ
ᱦᱮᱸ ᱠᱚᱲᱟ ᱠᱚᱫᱚ ᱚᱱᱮᱢ ᱢᱮᱱᱠᱮᱜ ᱞᱮᱠᱟ ᱟᱭ ᱟᱯᱷᱚᱨ ᱫᱤᱱ ᱠᱟᱱᱟ ᱮᱨ ᱟᱯᱷᱚᱨ ᱠᱚᱫᱚ ᱠᱩ ᱠᱩᱞᱟᱹᱣ ᱠᱟᱜ ᱛᱟᱦᱮᱸᱱᱟ ᱠᱩᱞᱟᱹᱣ ᱵᱟᱲᱟ ᱦᱩᱭ ᱵᱟᱲ ᱟᱠᱟᱱ ᱛᱟᱦᱮᱸᱱᱟ ᱱᱚᱛᱮ ᱫᱚ ᱫᱟᱜ ᱜᱮ ᱤᱭᱟᱹᱛᱮ ᱟᱨ ᱞᱟᱦᱟᱨᱮ ᱛᱷᱚᱲᱟ ᱫᱟᱜ ᱵᱟᱲᱟ ᱞᱮᱫ ᱛᱮ ᱵᱚᱞᱮ ᱟᱨ ᱠᱚᱲᱟ ᱠᱩ ᱢᱮᱱᱟᱜ ᱠᱚᱜᱮᱭᱟ ᱪᱟᱥ ᱜᱷᱟᱹᱲᱤᱡ ᱫᱚ ᱪᱟᱥᱜᱤ ᱠᱟᱹᱢᱤ ᱜᱷᱟᱹᱲᱤᱡ ᱦᱚᱸ ᱠᱟᱹᱢᱤ ᱟᱨ ᱜᱟᱛᱤ ᱨᱮᱫᱚ ᱥᱚᱢᱚᱭ ᱠᱚ ᱩᱰᱩᱠ ᱛᱟᱦᱮᱱᱟ ᱚᱱᱠᱟ ᱛᱚ ᱯᱷᱩᱴᱵᱚᱞ ᱠᱷᱮᱞᱚᱰ ᱫᱚ ᱟᱹᱰᱤ ᱡᱩᱠᱷᱮᱴ ᱢᱮᱱᱟᱜ ᱠᱚᱣᱟ ᱠᱚᱲᱟ ᱠᱚ ᱟᱨ ᱢᱤᱴ ᱴᱤᱜᱴᱮᱱ ᱮᱠᱴᱤᱵᱷᱤᱴᱤ ᱵᱟᱦᱩᱛ ᱡᱟᱹᱨᱩᱨᱤ ᱜᱮᱭᱟ ᱢᱟᱱᱮ ᱯᱷᱮᱡᱤᱠᱮᱞ ᱮᱠᱴᱤᱵᱷᱤᱴᱤ ᱟᱵᱚ ᱢᱟ ᱡᱮ ᱥᱮ ᱟᱵᱚ ᱥᱟᱱᱛᱟᱲ ᱦᱚᱯ ᱦᱚᱯᱚᱱ ᱢᱟ ᱢᱮᱱᱛᱮ ᱟᱵᱚ ᱢᱟ ᱪᱟᱥ ᱵᱟᱥ ᱨᱮᱜᱮ ᱟᱵᱚᱣᱟᱜ ᱯᱷᱤᱡᱤᱠᱟᱞ ᱮᱠᱴᱤᱵᱷᱤᱴᱤ ᱢᱟ ᱤᱱᱟᱹ ᱜᱮ ᱟᱵ ᱟᱵᱚᱣᱟᱜ ᱢᱮᱴᱴᱮᱱ ᱦᱩᱸ ᱟᱨ ᱜᱟᱛᱮᱜ ᱛᱟᱦᱮᱱ ᱜᱮ ᱯᱷᱩᱴᱵᱚᱞ ᱠᱚ ᱠᱟᱡᱟᱠ ᱜᱮ ᱴᱷᱤᱠ ᱴᱷᱟᱠ ᱜᱮ ᱦᱩᱸ ᱤᱧᱦᱚᱸ ᱠᱟᱹᱴᱤᱡ ᱥᱚᱢᱚᱭ ᱨᱮ ᱯᱷᱩᱴᱵᱚᱞ ᱠᱟᱡᱟᱠ ᱤᱧ ᱜᱟᱛᱮᱜ ᱠᱟᱱ ᱛᱟᱦᱮᱱ ᱜᱮᱭᱟ ᱢᱮᱱᱠᱷᱟᱱ ᱢᱮᱱᱠᱷᱟᱱ ᱫᱚ ᱱᱤᱛᱚᱜ ᱥᱢᱚᱭ ᱦᱚᱸ ᱢᱤᱫᱴᱮᱡ ᱯᱟᱨᱚᱢ ᱪᱟᱞᱟᱣᱮᱱᱛᱮ ᱚᱱᱟᱠᱩ ᱱᱤᱛᱚᱜ ᱫᱷᱮᱭᱟᱱ ᱚᱱᱟ ᱠᱚᱨᱮᱫᱚ ᱵᱟᱝ ᱮᱴᱟᱜ ᱥᱮᱫ ᱫᱷᱮᱭᱟᱱ ᱦᱩᱭᱩᱜ ᱠᱟᱱᱟ ᱟᱯᱱᱟᱨ ᱱᱤᱡᱮᱨ ᱞᱟᱭᱤᱯᱷ ᱨᱮ ᱪᱮᱫᱟᱜ ᱡᱮ ᱜᱮᱢ ᱫᱚᱢ ᱵᱟᱲᱟᱭ ᱜᱮᱭᱟ ᱟᱵᱩ ᱠᱟᱱᱴᱨᱤ ᱨᱮ ᱦᱚᱸ ᱵᱩᱡᱽ ᱠᱟᱜ ᱢᱮ ᱱᱤᱛᱷ ᱦᱟᱵᱤᱡ ᱛᱮ ᱯᱷᱩᱴᱵᱚᱞ ᱨᱮᱭᱟᱜ ᱵᱟᱠᱚ ᱥᱟᱠᱥᱮᱥ ᱠᱟᱜᱼᱟ
ᱚᱱᱠᱟ ᱠᱟᱱ ᱜᱮᱭᱟ ᱟᱨ ᱚᱱᱟᱛᱮ ᱟᱹᱞᱤᱧ ᱦᱚᱸ ᱯᱷᱩᱴᱵᱚᱞ ᱠᱚᱫᱚ ᱜᱟᱛᱮ ᱵᱟᱲᱟᱭ ᱦᱩᱭᱩᱜ ᱠᱟᱱ ᱜᱮᱭᱟ ᱠᱚᱫᱚ
ᱜᱮᱸ ᱵᱟᱹᱱᱩᱜᱷ
ᱦᱮᱸ ᱟᱫᱚ ᱟᱞᱮ ᱟᱹᱛᱩ ᱨᱮᱱ ᱠᱚᱲᱟ ᱦᱚᱸ ᱚᱱᱠᱟ ᱜᱟᱛᱮ ᱵᱟᱲᱟᱜ ᱜᱮᱭᱟ ᱠᱚ ᱟᱹᱛᱩ ᱴᱚᱞᱟ ᱠᱚᱨᱮᱱ ᱫᱚ ᱟᱨ ᱢᱚᱸᱡᱽ ᱜᱮᱠᱚ ᱜᱟᱛᱮᱜᱼᱟ ᱟᱨ ᱵᱟᱦᱨᱮ ᱠᱚᱨᱮ ᱴᱩᱨᱱᱟᱢᱮᱱᱴ ᱠᱚ ᱦᱩᱭᱩᱜᱼᱟ ᱟᱫᱚ ᱠᱚ ᱫᱚᱦᱚ ᱵᱟᱲᱟᱭᱟ ᱟᱞᱮ ᱥᱮᱫ ᱫᱚ ᱟᱹᱰᱤ ᱡᱟᱹᱥᱛᱤ ᱜᱮ ᱴᱩᱨᱱᱟᱢᱮᱱᱴ ᱫᱚ ᱦᱩᱭᱩᱜᱼᱟ ᱦᱟᱸᱜ ᱟᱫᱚ ᱚᱱᱟ ᱫᱚ ᱚᱱᱛᱮ ᱨᱮ ᱡᱟᱦᱟᱱᱟᱜ ᱚᱱᱠᱟ ᱴᱩᱨᱱᱟᱢᱮᱱᱴ ᱠᱚᱠᱚ ᱫᱚᱦᱚ ᱞᱮᱠᱷᱟᱡ ᱡᱚᱛᱚ ᱠᱚ ᱜᱟᱛᱮᱜᱼᱟ ᱟᱫᱚ ᱤᱧ ᱦᱚᱸᱧ ᱪᱟᱞᱟᱜ ᱜᱮᱭᱟ ᱥᱚᱢᱚᱭ ᱨᱮᱫᱚ ᱦᱟᱸᱜ ᱟᱨᱤᱧ ᱜᱟᱛᱮ ᱜᱚᱲᱚ ᱟᱠᱚᱣᱟ ᱥᱚᱢᱚᱭ ᱨᱮ ᱚᱱᱠᱟ ᱥᱚᱢᱚᱭ ᱧᱟᱢ ᱞᱮᱱᱠᱷᱟᱡ ᱟᱫᱚ
ᱦᱮᱸ
ᱟᱨ ᱛᱚᱵᱮ ᱟᱯᱷᱚᱨ ᱠᱚᱫᱚ ᱦᱩᱭ ᱵᱟᱲᱟᱭᱱᱟ ᱟᱯᱮ ᱥᱮᱫ ᱫᱚ
ᱦᱮᱸ ᱦᱮᱸ ᱵᱟᱝ ᱟᱸᱡᱚᱢ ᱞᱮᱱᱟ ᱪᱮᱫ ᱞᱮᱠᱟ ᱪᱚ ᱵᱟᱝ ᱟᱸᱡᱚᱢ ᱞᱮᱱᱟ
ᱳ ᱢᱮᱱᱫᱟᱹᱧ ᱟᱯᱷᱚᱨ ᱠᱚᱫᱚ ᱦᱩᱭ ᱵᱟᱲᱟᱜᱼᱟ ᱟᱯᱷᱚᱨ ᱠᱚ
ᱟᱯᱷᱚᱨ ᱠᱚᱫᱚ ᱦᱩᱭ ᱵᱟᱲᱟᱭᱱᱟ ᱦᱮᱸ ᱟᱯᱷᱚᱨ ᱠᱚᱫᱚ ᱦᱩᱭ ᱵᱟᱲᱟᱭᱱᱟ ᱜᱚᱴᱟ ᱜᱮ ᱡᱟᱦᱟᱸᱭ ᱠᱚᱫᱚ ᱠᱚ ᱛᱟᱭᱱᱚᱢ ᱟᱠᱟᱱᱟ ᱢᱤᱫᱵᱟᱨ ᱠᱚᱫᱚ ᱟᱨ ᱵᱟᱠᱷᱟᱡ ᱫᱚ ᱟᱛᱩ ᱠᱚᱨᱮ ᱫᱚ ᱜᱚᱴᱟ ᱯᱟᱲᱟ ᱞᱮᱠᱟᱜᱮ ᱢᱟᱱᱮ ᱡᱚᱛᱚ ᱦᱚᱲ ᱠᱚ ᱠᱩᱞᱟᱹᱣ ᱠᱮᱜᱼᱟ ᱢᱟ ᱛᱷᱚᱲᱟ ᱵᱟᱹᱲᱤ ᱛᱷᱚᱲᱟ ᱵᱚᱦᱩᱛ ᱜᱤ ᱢᱟᱱᱮ ᱡᱟᱦᱟᱸᱭ ᱠᱚᱣᱟᱜ ᱵᱟᱹᱠᱤ ᱢᱮᱱᱟᱜ ᱠᱟᱜ ᱜᱤ ᱟᱨ ᱵᱟᱠᱷᱟᱡ ᱫᱚ
ᱚᱱᱠᱟ ᱟᱠᱟᱱ ᱜᱮᱭᱟ ᱟᱨ ᱟᱞᱮ ᱥᱮᱫ ᱫᱚ ᱦᱟᱸᱜ ᱱᱚᱜᱼᱚᱭ ᱮᱨ ᱟᱯᱷᱚᱨ ᱠᱚᱫᱚ ᱦᱩᱭ ᱵᱟᱲᱟᱭᱱᱟ ᱡᱚᱛᱚ ᱦᱚᱲᱟᱜ ᱜᱤ ᱟᱨ ᱟᱞᱮᱥᱮᱫ ᱫᱚ ᱦᱟᱸᱜ ᱟᱹᱰᱤ ᱡᱟᱹᱥᱛᱤ ᱠᱚ ᱮᱨ ᱟᱯᱷᱚᱨᱟ ᱞᱟᱦᱟ ᱨᱮᱜᱮ ᱵᱟᱠᱚ ᱛᱟᱭᱱᱚᱢ ᱵᱟᱲᱟᱭᱟ ᱟᱫᱚ ᱚᱱᱟᱛᱮ ᱟᱹᱰᱤ ᱞᱟᱦᱟ ᱨᱮᱠᱚ ᱟᱯᱷᱚᱨ ᱵᱟᱲᱟ ᱠᱟᱜᱼᱟ ᱱᱤᱛᱚᱜ ᱢᱟ ᱡᱟᱱᱟᱢᱚᱜ ᱠᱟᱱ ᱛᱟᱠᱚ ᱢᱤᱫ ᱵᱟᱨ ᱦᱚᱲᱟᱜ ᱢᱟ ᱟᱫᱚ ᱱᱚᱜᱼᱚᱭ ᱱᱚᱝᱠᱟᱱ ᱠᱟᱛᱷᱟ ᱠᱟᱱᱟ ᱪᱮᱫ ᱠᱚ ᱪᱤᱠᱟ ᱵᱟᱲᱟᱟᱭ ᱦᱩᱭᱩᱜ ᱠᱟᱱᱟ ᱛᱚ ᱚᱲᱟᱜ ᱠᱚᱨᱮ
ᱯᱷᱤᱞᱟᱦᱟᱞ ᱫᱚ ᱚᱲᱟᱜ ᱠᱚᱨᱮᱜ ᱜᱤ ᱟᱸ ᱪᱟᱥᱵᱟᱥ ᱠᱚᱜᱮ ᱚᱱᱟ ᱠᱚᱜᱮ ᱧᱮᱞ ᱵᱟᱲᱟ ᱦᱩᱭᱩᱜ ᱠᱟᱱᱟ ᱟᱨ ᱟᱯᱱᱟᱨᱟᱜ ᱯᱨᱤᱯᱟᱨᱮᱥᱮᱱ ᱪᱟᱞᱟᱜ ᱠᱟᱱᱟ ᱜᱚᱵᱚᱨᱢᱮᱱᱴ ᱮᱠᱡᱟᱢ ᱨᱮᱭᱟᱜ ᱡᱟᱦᱟᱸ ᱚᱱᱟ ᱛᱮᱭᱟᱨᱤ ᱮᱠᱡᱟᱢ ᱠᱚᱨᱮᱱᱟᱜ ᱯᱨᱤᱯᱟᱨᱮᱥᱚᱱ ᱪᱟᱞᱟᱜ ᱠᱟᱱᱟ ᱤᱱᱟᱹ ᱠᱚᱜᱮ ᱟᱨ ᱥᱚᱢᱚᱭ ᱥᱚᱢᱚᱭ ᱨᱮ ᱢᱟᱡᱷᱮ ᱥᱟᱡᱷᱮ ᱛᱷᱚᱲᱟ ᱜᱟᱱ ᱠᱟᱹᱢᱤ ᱦᱳᱭᱳᱜ ᱠᱟᱱᱟ ᱡᱮ ᱡᱮᱨᱚᱠᱚᱢ ᱯᱟᱨᱴ ᱴᱟᱭᱤᱢ ᱡᱟᱦᱟᱸ ᱱᱟᱜ ᱡᱤᱱᱤᱥ
ᱦᱮᱸ ᱚᱱᱠᱟ ᱠᱟᱹᱢᱤ ᱦᱳᱭᱳᱜ ᱜᱮᱭᱟ ᱟᱨ ᱠᱟᱹᱢᱤ ᱦᱩᱭᱩᱜ ᱠᱟᱱ ᱜᱮᱭᱟ
ᱤᱧᱟᱹᱜ ᱦᱚᱸ ᱦᱮᱸ ᱛᱚᱵᱮ ᱛᱤᱦᱤᱧ ᱠᱷᱚᱡ ᱜᱮ ᱤᱭᱟᱹ ᱱᱤᱭᱟᱹ ᱯᱞᱟᱴᱯᱷᱚᱨᱚᱢ ᱨᱮᱫᱚ ᱛᱤᱦᱤᱧ ᱠᱷᱚᱱ ᱜᱮ ᱢᱤᱱᱟᱹᱧ ᱛᱟᱞᱟᱝᱟ ᱤᱧ ᱫᱚ ᱛᱤᱦᱤᱧ ᱠᱷᱚᱱ ᱜᱤᱧ ᱡᱚᱭᱮᱱ
ᱳ ᱦᱚᱞᱟ ᱨᱮᱢ ᱦᱚᱞᱟᱨᱮᱢ ᱮᱯᱞᱟᱭ ᱞᱮᱫᱼᱟ ᱛᱚᱵᱮ
ᱚᱸ ᱵᱟᱝ ᱵᱟᱝ ᱮᱯᱞᱟᱭ ᱠᱚᱫᱚ ᱱᱟᱦᱟᱜ ᱵᱟᱝ ᱦᱩᱭ ᱠᱟᱱᱟ ᱮᱯᱞᱟᱭ ᱫᱚ ᱛᱤᱦᱤᱧ ᱜᱮ ᱮᱯᱞᱟᱭ ᱦᱩᱭᱩ ᱠᱟᱱᱟ ᱮᱯᱨᱩᱵᱷ ᱫᱚ ᱵᱟᱹᱧ ᱧᱟᱢ ᱠᱟᱼᱟ ᱞᱮᱠᱤᱱ ᱠᱚᱞ ᱠᱟᱛᱷᱟ ᱦᱩᱭ ᱮᱱᱟ ᱢᱤᱫ ᱵᱟᱨ ᱠᱚᱲᱟ ᱠᱚ ᱠᱟᱹᱢᱤᱭ ᱠᱟᱜ ᱜᱮᱭᱟ ᱟᱫᱚ ᱩᱱᱠᱩ ᱠᱚ ᱞᱟᱹᱭᱟᱹᱧ ᱠᱟᱱᱟ ᱰᱟᱭᱨᱮᱠᱴ ᱠᱚᱞ ᱠᱟᱛᱮᱜ ᱜᱟᱞᱢᱟᱨᱟᱜ ᱢᱮ ᱚᱱᱛᱮ ᱠᱷᱚᱡ ᱠᱚᱞ ᱚᱪᱚ ᱠᱚᱢᱮ ᱚᱱᱟ ᱫᱚ ᱦᱩᱭᱩᱜ ᱜᱮᱭᱟ ᱚᱱᱟ ᱮᱯᱨᱩᱵᱷᱚᱜ ᱜᱮᱭᱟ ᱚᱱᱟ ᱫᱚ ᱞᱟᱦᱟ ᱠᱷᱚᱡ ᱠᱚ ᱠᱟᱹᱢᱤ ᱟᱹᱜᱩ ᱟᱠᱟᱫᱟ ᱦᱸ ᱟᱢᱫᱚ ᱢᱟᱨᱤ ᱮᱱᱟᱢ ᱡᱟᱹᱱᱤᱡ
ᱟᱹᱰᱤ ᱢᱟᱨᱮ ᱱᱚᱣᱟ ᱞᱟᱦᱟᱨᱮ ᱟᱭᱢᱟ ᱰᱷᱮᱨ ᱮᱯ ᱠᱚᱨᱮ ᱠᱟᱹᱢᱤ ᱵᱟᱲᱟ ᱦᱩᱭ ᱟᱠᱟᱱᱟ ᱱᱚᱣᱟ ᱫᱚ ᱵᱟᱝ ᱠᱟᱱᱟ ᱵᱚᱞᱮ ᱱᱚᱣᱟ ᱢᱚᱛᱚ ᱨᱮᱜᱮ ᱮᱦᱚᱵ
ᱚ ᱦᱮᱸ ᱱᱚᱣᱟ ᱠᱷᱚᱱ ᱞᱟᱦᱟ ᱨᱮ ᱤᱧ ᱦᱩᱧ ᱠᱟᱹᱢᱤ ᱟᱠᱟᱫ ᱜᱮᱭᱟ ᱟᱨ ᱡᱳᱥ ᱡᱳᱥ ᱮᱯᱞᱤᱠᱮᱥᱚᱱ ᱨᱤᱧ ᱠᱟᱹᱢᱤ ᱟᱠᱟᱫᱼᱟ ᱡᱚᱥ ᱱᱤᱭᱟᱹ ᱠᱷᱚᱡ ᱞᱟᱦᱟ ᱨᱮᱧ ᱠᱟᱹᱢᱤ ᱞᱮᱫᱟ ᱡᱳᱥ ᱡᱚᱵ ᱨᱮ ᱡᱚᱥ ᱤᱥᱠᱤᱞ ᱨᱮ
ᱡᱳᱥ ᱴᱚᱞᱠ ᱠᱚᱨᱮ ᱦᱚᱸ
ᱦᱮᱸ ᱡᱳᱥ ᱴᱞᱚᱠ ᱠᱚᱨᱮ
ᱦᱸ ᱚᱸᱰᱮ ᱦᱚᱸ ᱠᱟᱹᱢᱤ ᱵᱟᱲᱟ ᱦᱩᱭᱞᱮᱱ ᱜᱮᱭᱟ
ᱚᱱᱟ
ᱟᱫᱚ ᱱᱤᱭᱟᱹ ᱦᱟᱴ ᱫᱚ ᱦᱟᱸᱜ ᱦᱩᱭᱱᱟ ᱟᱭᱢᱟ ᱫᱤᱱ ᱠᱷᱚᱡ ᱜᱮ ᱢᱟᱱᱮ ᱢᱮᱛᱟᱜ ᱢᱮ ᱯᱟᱥᱮᱡ ᱦᱩᱭ ᱮᱱᱟ ᱫᱚᱥ ᱫᱤᱱ ᱜᱟᱱ ᱠᱟᱹᱢᱤ ᱠᱟᱛᱮᱫ
ᱱᱚᱣᱟᱨᱮ ᱵᱟᱝ ᱛᱚᱵᱮ ᱟ ᱫᱚᱥ ᱫᱤᱱ ᱜᱟᱱ ᱠᱟᱹᱢᱤ ᱠᱟᱛᱮᱫ ᱫᱚ ᱱᱚᱢᱵᱚᱨ ᱫᱚ ᱪᱮᱧᱡᱽ ᱤᱫᱤᱭᱮᱫ ᱠᱟᱱᱟᱢ ᱥᱮ ᱢᱤᱫᱴᱮᱱ ᱱᱚᱢᱵᱚᱨ ᱛᱮᱜᱮ ᱢᱟᱱᱮ ᱠᱚᱢᱯᱞᱤᱴᱞᱤ ᱜᱟᱞᱢᱟᱨᱟᱣ ᱠᱚ ᱦᱩᱭᱩᱜ ᱠᱟᱱᱟ
ᱪᱮᱫ
ᱢᱚᱛᱞᱚᱵ ᱢᱤᱫᱴᱮᱱ ᱱᱚᱢᱵᱚᱨ ᱛᱮ ᱛᱤᱱᱟᱹᱜ ᱜᱷᱟᱱᱴᱟ ᱦᱟᱹᱵᱤᱡ ᱵᱟᱛ ᱦᱩᱭᱩᱜᱼᱟ ᱱᱚᱣᱟᱨᱮ ᱥᱮ ᱱᱟᱢᱵᱟᱨ ᱪᱮᱧᱡᱽ ᱤᱫᱤ ᱦᱩᱭᱩᱜ ᱠᱟᱱᱟ
ᱟᱫᱚ ᱱᱟᱢᱵᱟᱨ ᱫᱚ ᱪᱮᱧᱡᱽ ᱫᱚ ᱵᱟᱝ ᱦᱩᱭᱩᱜ ᱠᱟᱱᱟ ᱦᱟᱸᱜ ᱛᱚ ᱤᱧ ᱫᱚ ᱱᱚᱭᱟ ᱱᱟᱢᱵᱟᱨ ᱛᱤᱧ
ᱚ ᱠᱟᱱᱴᱤ ᱠᱟᱱᱴᱤᱱᱤᱭᱩ ᱜᱮ ᱢᱮᱱᱟᱢᱟ ᱯᱮ ᱯᱮᱢᱮᱱᱴ ᱠᱚ ᱨᱤᱥᱤᱵᱷ ᱵᱟᱲᱟ ᱦᱩᱭᱱᱟ ᱥᱮ ᱵᱟᱝ
ᱯᱩᱱᱤᱭᱟᱹ ᱜᱟᱛᱮ ᱠᱚ ᱨᱤᱥᱤᱯ ᱟᱠᱟᱫᱟ ᱤᱧ ᱫᱚ ᱚᱱᱠᱟ ᱵᱟᱹᱧ ᱠᱟᱹᱢᱤᱭᱮᱫ ᱠᱟᱱ ᱛᱟᱦᱮᱸ ᱛᱮ ᱟᱹᱣᱨᱤᱧ ᱨᱤᱥᱤᱯᱟ ᱱᱤᱛ ᱫᱷᱟᱹᱵᱤᱡ ᱫᱚ ᱟᱫᱚ ᱨᱤᱥᱤᱯᱚᱜ ᱜᱮ ᱦᱟᱸᱜ ᱚᱱᱟ ᱨᱮ ᱡᱟᱦᱟᱸ ᱴᱮᱱᱥᱮᱱ ᱫᱚ ᱵᱟᱹᱱᱩᱜᱼᱟ ᱞᱟᱦᱟᱨᱮ ᱠᱷᱚᱡ ᱜᱤᱧ ᱠᱟᱹᱢᱤᱭᱮᱫ ᱠᱟᱱ ᱛᱟᱦᱮᱸᱱᱟ ᱟᱫᱚ ᱵᱤᱪ ᱨᱮ ᱛᱷᱚᱲᱟᱜᱟᱱ ᱟᱲᱟᱜ ᱦᱩᱭ ᱞᱮᱱᱟ ᱦᱟᱱᱟ ᱱᱚᱣᱟ ᱪᱮᱫ ᱠᱚᱪᱚ ᱪᱤᱠᱟᱹᱭ ᱦᱩᱭᱩᱜ ᱠᱟᱱ ᱛᱟᱦᱮᱱᱟ ᱟᱯᱷᱚᱨ ᱮᱢᱟᱱ ᱠᱚ ᱟᱫᱚ ᱚᱱᱟ ᱠᱷᱟᱱ ᱛᱮᱱᱟᱜ ᱛᱷᱚᱲᱟ ᱜᱟᱱ ᱚᱱᱠᱟ ᱠᱟᱹᱢᱤ ᱵᱟᱝ ᱦᱩᱭᱩᱜ ᱠᱟᱱ ᱛᱟᱦᱮᱱᱟ
ᱦᱮᱸ ᱦᱮᱸ ᱚᱱᱟ ᱢᱟ ᱠᱟᱱ ᱜᱮ ᱠᱟᱹᱢᱤ ᱛᱟᱦᱮᱸ ᱞᱮᱱ ᱠᱷᱟᱡ ᱫᱚ ᱢᱤᱫᱴᱮᱱ ᱠᱟᱹᱢᱤ ᱵᱟᱹᱜᱤ ᱠᱟᱛᱮᱫ ᱯᱷᱤᱨ ᱚᱱᱟ ᱮᱱᱛᱮᱫ ᱚᱱᱟ ᱫᱚ ᱞᱟᱹᱴᱩ ᱠᱟᱹᱢᱤ ᱚᱱᱟᱴᱟᱜ ᱦᱩᱭᱱᱟ ᱛᱟᱨᱯᱚᱫᱮ ᱥᱚᱢᱚᱭ ᱩᱰᱩᱠ ᱠᱟᱛ ᱛᱮᱫ ᱧᱟᱢᱚᱜ ᱠᱷᱟᱡ ᱫᱚ ᱳᱵᱮᱥᱞᱤ ᱵᱟᱛ ᱠᱟᱱᱟ ᱠᱟᱹᱢᱤ ᱜᱮᱭᱟᱢ
ᱦᱮᱸ ᱱᱚᱣᱟ ᱫᱚ ᱟᱨ ᱨᱮᱱᱟᱜ ᱱᱚᱣᱟ ᱫᱚ ᱟᱨ ᱛᱤᱱᱟᱹᱜ ᱫᱤᱱ ᱛᱟᱦᱮᱱ ᱠᱟᱱᱟ ᱦᱟᱸᱜ ᱫᱟᱱ ᱢᱟ ᱛᱮ ᱠᱚ ᱪᱟᱵᱟᱭᱟ ᱦᱟᱸᱜ
ᱪᱟᱵᱟ ᱫᱚ ᱯᱷᱤᱞᱦᱟᱞ ᱫᱚ ᱤᱱᱟᱹᱜ ᱡᱟᱹᱞᱫᱤ ᱫᱚ ᱵᱟᱝ ᱪᱟᱵᱟᱜᱼᱟ ᱱᱚᱣᱟ ᱤᱭᱟᱹᱛᱮ ᱪᱮᱫᱟᱜ ᱡᱮ ᱱᱚᱣᱟ ᱠᱟᱹᱢᱤ ᱫᱚ ᱟᱹᱰᱤ ᱞᱟᱹᱴᱩ ᱠᱟᱹᱢᱤ ᱠᱟᱱᱟ ᱢᱟᱱᱮ ᱟᱹᱰᱤ ᱟᱭᱢᱟ ᱰᱮᱴᱟ ᱮᱢ ᱵᱟᱹᱠᱤ ᱢᱮᱱᱟᱜᱼᱟ ᱟᱹᱰᱤ ᱟᱭᱢᱟ ᱰᱮᱴᱟ ᱯᱮᱨᱮᱡ ᱦᱩᱭᱩᱜᱼᱟ ᱛᱚᱵᱮ ᱡᱟᱠᱤ ᱜᱮ ᱦᱩᱭᱩᱜᱼᱟ ᱱᱤᱛᱚᱜ ᱱᱤᱭᱟᱹ ᱜᱟᱞᱢᱟᱨᱟᱣ ᱢᱩᱪᱟᱹᱫ ᱞᱮᱱᱠᱷᱟᱱ ᱴᱨᱟᱱᱥᱠᱨᱤᱯᱥᱟᱱ ᱠᱚ ᱮᱢᱚᱜᱼᱟ ᱦᱟᱸᱜ ᱴᱟᱭᱯᱤᱝ ᱣᱟᱞᱟ
ᱦᱮᱸᱼᱦᱮᱸ ᱴᱨᱟᱱᱥᱠᱨᱤᱯᱥᱚᱱ ᱩᱱᱟᱹᱜ ᱦᱚᱸᱞᱤᱧ ᱵᱟᱲᱟᱭ ᱠᱟᱜ ᱜᱮᱭ ᱟᱫᱚ ᱚᱱᱟ ᱛᱚ ᱵᱟᱝ ᱮᱦᱚᱵ ᱟᱠᱟᱱᱟ ᱛᱚ ᱱᱤᱛ ᱦᱚᱸ ᱟ ᱛᱤᱱ ᱠᱷᱚ ᱵᱚᱞᱮ ᱮᱦᱚᱵᱚᱜᱼᱟ ᱦᱟᱱᱟᱜ ᱢᱤᱫ ᱴᱷᱮᱜ ᱢᱮᱱᱟᱜ-ᱟ ᱛᱚ ᱮᱦᱚᱵ ᱫᱚ ᱟᱹᱣᱨᱤ ᱮᱦᱚᱵᱚᱜᱼᱟ ᱪᱚᱵᱤᱥ ᱛᱟᱹᱨᱤᱠᱷ ᱜᱟᱱ ᱠᱷᱚᱡ ᱯᱟᱥᱮᱡ ᱦᱮᱸ ᱪᱮᱫ ᱠᱚ ᱢᱮᱱᱫᱟ ᱟᱫᱚ
ᱠᱩᱞᱤ ᱞᱮᱫ ᱠᱚᱣᱟᱞᱤᱧ ᱪᱮᱫ ᱞᱮᱝᱜᱩᱭᱮᱡᱽ ᱛᱮ ᱦᱩᱭᱩᱜᱼᱟ ᱚᱞᱪᱤᱠᱤ ᱛᱮᱥᱮ ᱥᱮ ᱱᱚᱣᱟ ᱦᱤᱱᱫᱤ ᱛᱮ ᱥᱮ ᱤᱝᱞᱤᱥ ᱛᱮ ᱟᱫᱚ ᱚᱠᱟᱴᱟᱜ ᱞᱤᱯᱤ ᱵᱚᱞᱮ ᱠᱚ ᱚᱱᱟ ᱵᱟᱠᱚ ᱞᱟᱹᱭ ᱫᱟᱲᱤᱭᱟᱜ ᱠᱟᱱᱟ ᱩᱱᱠᱩ ᱦᱚᱸ
ᱚᱞ ᱪᱤᱠᱤ ᱛᱮᱜᱮ ᱦᱩᱭᱩᱜᱼᱟ ᱚᱱᱟ ᱫᱚ
ᱦᱳᱭ
ᱚᱞᱪᱤᱠᱤ ᱛᱮᱜᱮ ᱦᱩᱭᱩᱜᱼᱟ ᱦᱮᱸ ᱟᱫᱚ ᱵᱟᱵᱮᱱ ᱫᱟᱲᱮᱭᱟᱜ ᱛᱮ ᱚᱞ ᱪᱤᱠᱤ ᱠᱚᱫᱚ
ᱚᱞᱪᱤᱠᱤ ᱛᱷᱚᱲᱟ ᱵᱟᱹᱞᱤᱧ ᱫᱟᱲᱮᱭᱟᱜᱼᱟ᱾ ᱵᱟᱹᱞᱤᱧ ᱱᱚᱛᱮ ᱫᱚ ᱩᱱᱟᱹᱜ ᱚᱞᱪᱤᱠᱤ ᱛᱷᱚᱲᱟ ᱢᱟᱱᱮ ᱚ
ᱵᱟᱠᱚ ᱤᱭᱟᱹᱭᱟ
ᱚᱞᱪᱤᱠᱤ ᱛᱮᱠᱚ ᱢᱮᱱᱠᱷᱟᱡ ᱦᱚᱸ
ᱚᱞᱪᱤᱠᱤ ᱫᱚ ᱵᱟᱝ ᱯᱮ ᱵᱟᱰᱟᱭᱟ ᱚᱱᱛᱮ ᱫᱚ ᱟᱯᱮ ᱟᱰᱮ ᱯᱟᱥᱮ ᱫᱚ
ᱟ ᱱᱚᱛᱮ ᱟᱞᱮ ᱟᱰᱮ ᱯᱟᱥᱮ ᱫᱚ ᱚᱞᱪᱤᱠᱤ ᱫᱚ ᱟᱹᱰᱤ ᱟᱹᱰᱤ ᱠᱚᱢ ᱜᱮ ᱵᱟᱰᱟᱭ ᱜᱮᱭᱟ ᱠᱚ ᱢᱮᱱᱠᱷᱟᱱ ᱟᱹᱰᱤ ᱠᱚᱢ ᱜᱮ ᱱᱚᱛᱮ ᱫᱚ ᱦᱚᱸ
ᱟᱹᱰᱤ ᱨᱮ
ᱪᱮᱫ ᱞᱮᱠᱟ ᱵᱟᱝ ᱟᱸᱡᱚᱢ ᱞᱮᱱᱟ
ᱦᱮᱸ ᱚᱱ ᱢᱮᱱ ᱫᱟᱹᱞᱤᱧ ᱚᱱᱛᱮ ᱫᱚ ᱦᱟᱸᱜ ᱦᱤᱱᱫᱤ ᱡᱟᱹᱥᱛᱤ ᱫᱚ ᱪᱟᱞᱟᱜ ᱠᱟᱱ ᱛᱟᱯᱮᱭᱟ ᱢᱚᱛᱞᱚᱵ ᱚᱞᱪᱤᱠᱤ ᱠᱚᱫᱚ ᱚᱱᱠᱟ ᱫᱚ ᱵᱟᱝ
ᱦᱮᱸ ᱚᱞᱪᱤᱠᱤ ᱞᱤᱯᱤ ᱫᱚ ᱵᱟᱝ ᱫᱮᱣ ᱫᱮᱣ ᱦᱩᱸ ᱫᱮᱣᱱᱟᱜᱽᱨᱤ ᱞᱤᱯᱤ ᱜᱮ ᱱᱚᱛᱮ ᱫᱚ ᱪᱟᱞᱟᱜ ᱠᱟᱱᱟ ᱥᱟᱱᱛᱷᱟᱞᱤ ᱛᱮᱦᱚᱸ ᱡᱟᱦᱟᱸ ᱮᱱᱛᱮᱜ ᱯᱩᱛᱷᱤ ᱠᱚᱨᱮ ᱥᱮ ᱡᱟᱦᱟᱱᱟᱜ ᱮᱠᱡᱟᱢᱱᱮᱥᱟᱱ ᱮᱠᱡᱟᱢ ᱠᱚᱨᱮ ᱦᱚᱸ ᱱᱚᱣᱟ ᱜᱮ ᱦᱩᱸ
ᱚᱱᱠᱟ ᱜᱟᱱ ᱜᱮᱭᱟ ᱡᱟᱜᱟ ᱡᱟᱜᱟᱛᱮ ᱡᱟᱹᱥᱛᱤ ᱫᱚ ᱦᱟᱸᱜ ᱦᱮᱸ
ᱚ
ᱥᱟᱸᱨᱮᱭᱟᱜ ᱠᱟᱱ ᱛᱟᱢᱟ ᱫᱚ ᱢᱤᱫ ᱴᱷᱮᱱ ᱢᱮᱱ ᱠᱷᱟᱱ ᱫᱚ ᱢᱤᱫᱥᱮᱫ ᱠᱷᱚᱡ ᱦᱚᱸ ᱞᱟᱹᱠᱛᱤ ᱜᱮᱭᱟ ᱟᱫᱚ ᱚᱱᱟ ᱫᱚ ᱪᱮᱫ ᱡᱟᱹᱨᱩᱲ ᱜᱮᱭᱟ ᱯᱩᱨᱟᱹ ᱵᱟᱝ ᱨᱮᱦᱚᱸ ᱡᱟᱜᱮ
ᱪᱮᱫᱟᱜ ᱡᱮ ᱱᱚᱣᱟ ᱟᱵᱚᱣᱟᱜ ᱟᱵᱚᱣᱟᱜ ᱵᱷᱟᱥᱟ ᱨᱮᱱᱟᱜ ᱡᱚᱠᱷᱚᱱ ᱱᱚᱣᱟ ᱮᱱᱛᱮ ᱞᱤᱯᱤ ᱠᱚ ᱮᱢ ᱟᱠᱟᱜᱼᱟ ᱛᱚ ᱱᱤᱭᱟᱹ ᱟᱵᱚ ᱯᱨᱚᱛᱮᱠ ᱦᱚᱲ ᱢᱚᱛᱞᱚᱵ ᱱᱤᱭᱟᱹ ᱵᱟᱲᱟᱭ ᱨᱮᱭᱟᱜ ᱟᱹᱫᱷᱤᱠᱟᱨ ᱢᱮᱱᱟᱜ ᱛᱟᱵᱚᱱᱟ ᱟᱨ ᱱᱚᱣᱟ ᱱᱤᱥᱪᱳᱭ ᱜᱮ ᱵᱚᱞᱮ ᱱᱚᱣᱟ ᱡᱟᱹᱨᱩᱨᱤ ᱜᱮᱭᱟ ᱢᱟᱱᱮ ᱡᱚᱛᱚ ᱟᱵᱚ ᱦᱚᱲ ᱦᱚᱯᱚᱱ ᱱᱚᱣᱟ ᱩᱪᱤᱫ ᱫᱚᱨᱠᱟᱨ ᱵᱚᱞᱮ ᱟᱫᱚ ᱚᱱᱠᱟ ᱢᱟᱱᱮ ᱱᱚᱣᱟ ᱠᱟᱹᱴᱤᱡ ᱠᱷᱚᱡ ᱜᱮ ᱱᱚᱛᱮ ᱫᱚ ᱚᱱᱠᱟ ᱢᱟᱱᱮ ᱯᱞᱮᱴᱯᱷᱚᱨᱚᱢ ᱵᱟᱝ ᱧᱟᱢ ᱞᱮᱱᱛᱮ ᱥᱮ ᱥᱠᱩᱞ ᱠᱚᱨᱮ ᱦᱚᱸ ᱥᱮ ᱚᱱᱠᱟ ᱮᱠᱥᱴᱨᱟ ᱠᱞᱟᱥ ᱠᱚ ᱵᱟᱝ ᱦᱩᱭ ᱞᱮᱱ ᱛᱮ ᱛᱚ ᱚᱱᱟ ᱤᱭᱟᱹᱛᱮ ᱛᱷᱚᱲᱟ ᱢᱟᱱᱮ ᱛᱷᱚᱲᱟ ᱛᱟᱭᱚᱢ ᱧᱚᱜ ᱜᱮᱭᱟ ᱞᱮ ᱟᱨ ᱵᱟᱠᱷᱟᱡ ᱫᱚ ᱮᱱᱛᱮᱫ ᱚᱱᱠᱟ ᱢᱚᱠᱟ ᱧᱟᱢ ᱞᱮᱱᱠᱷᱟᱱᱡ ᱫᱚ ᱚᱵᱚᱥᱥᱚᱭ ᱱᱚᱛᱮ ᱦᱚᱸᱞᱮ ᱪᱮᱫ ᱠᱮ ᱜᱮᱭᱟ ᱟᱫᱚ ᱚᱱᱠᱟ ᱤᱥᱠᱩᱞ ᱠᱚᱦᱚᱸ ᱥᱮ ᱯᱟᱲᱦᱟᱣ ᱞᱟᱹᱜᱤᱫ ᱦᱚᱸ ᱚᱱᱠᱟ ᱵᱟᱹᱱᱩᱜ ᱠᱚᱣᱟ ᱟᱫᱚ ᱱᱮᱛᱟᱨ ᱫᱚ ᱥᱳᱥᱟᱞ ᱢᱤᱰᱤᱭᱟ ᱠᱮ ᱛᱷᱨᱩ ᱦᱚᱸ ᱤᱭᱩᱴᱩᱵᱽ ᱤᱭᱩᱴᱩᱵᱽ ᱠᱷᱚᱡ ᱦᱚᱸ ᱱᱮᱛᱟᱨ ᱫᱚ ᱠᱩ ᱠᱮᱞᱟᱥ ᱠᱩ ᱮᱢᱚᱜ ᱠᱟᱱ ᱜᱮᱭᱟ ᱧᱮᱞ ᱞᱮᱫ ᱠᱟᱱ ᱜᱮᱭᱟ ᱚᱸᱰᱮ ᱠᱷᱚᱡ ᱤᱡᱤᱞᱤ ᱥᱮᱬᱟ ᱫᱟᱲᱮᱭᱟᱜᱼᱟ ᱦᱩ ᱸ
ᱦᱮᱸ ᱪᱚᱞᱚ ᱥᱚᱢᱚᱭ ᱦᱚᱸ ᱟᱹᱰᱤᱜᱟᱱ ᱜᱮ ᱦᱩᱭᱮᱱ ᱛᱞᱟᱝ-ᱟ ᱱᱤᱛᱚᱜ ᱞᱟᱹᱭ ᱟᱹᱧ ᱪᱮᱫ ᱵᱮᱱ ᱪᱤᱠᱟᱹᱭᱟ ᱟᱨᱠᱟᱱ ᱫᱚᱲᱦᱟ ᱞᱤᱧ ᱠᱚᱞ ᱟᱵᱮᱱ ᱠᱟᱱᱟ
ᱦᱸᱮ ᱦᱮᱸ ᱢ..